ᱦᱮᱞᱳ, ᱦᱮᱸ ᱜᱚᱢᱠᱮ ᱡᱚᱦᱟᱨ ᱜᱮ᱾
ᱟᱸ ᱟᱲᱟᱝ ᱠᱚ ᱴᱷᱤᱠ ᱴᱷᱟᱠ ᱟᱸᱡᱚᱢᱚᱜ ᱠᱟᱱᱟ ᱥᱮ?
ᱦᱮᱸ ᱦᱟᱱᱛᱮ ᱟᱲᱟᱝ ᱠᱚᱫᱚ ᱴᱷᱤᱠ ᱴᱷᱟᱠ ᱜᱮ ᱟᱸᱡᱚᱢᱚᱜ ᱠᱟᱱᱟ᱾
ᱟᱪᱪᱷᱟ ᱟᱪᱪᱷᱟ᱾
ᱟᱹᱞᱤᱧᱟᱜ ᱜᱮ ᱪᱤᱠᱟ ᱟᱸᱡᱚᱢᱚᱜ ᱠᱟᱱᱟ?
ᱦᱚᱸ ᱟᱸᱡᱚᱢᱚᱜ ᱠᱟᱱᱟ ᱱᱟᱯᱟᱭ ᱜᱮ᱾
ᱩᱸ ᱱᱟᱯᱟᱭ ᱛᱮ ᱟᱸᱡᱚᱢᱚᱜᱼᱟ᱾ ᱟᱨ
ᱟᱨ ᱨᱮᱴᱚ ᱠᱚ ᱫᱚᱢᱮ ᱠᱚ ᱨᱟᱜᱮᱫ ᱫᱚ ᱨᱮᱴᱚᱠ ᱠᱚ ᱪᱮᱫ ᱠᱚ ᱞᱟᱹᱭ ᱞᱟᱹᱜᱤᱫ ᱟᱥᱮ ᱪᱮᱫ?
ᱦᱮᱸ ᱵᱟᱨᱦᱮ ᱥᱮᱫ ᱨᱮ ᱦᱮᱱᱟᱜ ᱞᱤᱧᱟ ᱨᱚᱴᱮ ᱠᱚᱫᱚ ᱠᱚ ᱨᱟᱜᱽ ᱜᱮᱭᱟ ᱫᱟᱜ ᱡᱟᱲᱤ ᱠᱟᱫᱟᱭ ᱛᱚ ᱡᱟᱹᱥᱛᱤ ᱜᱮ᱾
ᱛᱟᱦᱚᱞᱮ ᱚᱱᱟ ᱜᱮᱛᱚ ᱫᱚᱢᱮ ᱫᱟᱜ ᱠᱟᱫᱟᱭ ᱦᱮᱸ ᱵᱟᱝ᱾
ᱦᱮᱸ ᱫᱟᱜ ᱠᱟᱫᱟᱭ᱾
ᱨᱚᱦᱚᱭ ᱠᱚ ᱛᱤᱱᱟᱹᱜ ᱫᱷᱟᱹᱨᱤᱡ ᱟᱨᱟᱢᱵᱚ ᱠᱮᱫᱟᱯᱮ ᱥᱮ ᱟᱣᱨᱤ?
ᱟᱹᱣᱨᱤ ᱤᱱᱟᱹᱜ ᱤᱱᱟᱹᱜ ᱤᱱᱟᱹᱜ ᱠᱟᱛᱮ ᱫᱚ ᱵᱟᱭ ᱫᱟᱜ ᱠᱟᱫᱟ ᱥᱮ ᱚᱱᱠᱟ ᱞᱮᱠᱟ ᱛᱮᱫᱚ ᱨᱚᱦᱚᱭ ᱠᱚᱫᱚ ᱛᱟᱦᱚᱞᱮ ᱛᱮ
ᱟᱪᱪᱷᱟ ᱟᱪᱪᱷᱟ ᱩᱱᱟᱹᱜ ᱜᱟᱱ ᱫᱚ ᱵᱟᱭ ᱫᱟᱜ ᱠᱟᱫᱟᱭ ᱠᱚᱢ ᱧᱚᱜ ᱫᱟᱜ ᱠᱟᱫᱟᱭ ᱚᱱᱟᱛᱮ ᱨᱚᱦᱚᱭ ᱫᱚ ᱵᱟᱝ ᱜᱟᱱᱚᱜ ᱠᱟᱱ ᱜᱮᱭᱟ ᱦᱮᱸ ᱵᱟᱝ᱾ ᱛᱚᱞᱟ ᱠᱚ ᱫᱚ ᱦᱟᱨᱟ ᱠᱟᱱᱟ ᱥᱮ?
ᱦᱮᱸ ᱛᱚᱞᱟ ᱠᱚ ᱫᱚ ᱦᱟᱨᱟ ᱠᱟᱱᱟ ᱚᱝᱠᱟ ᱞᱮᱠᱟ ᱫᱚ ᱟᱣᱨᱤᱭᱟᱜ-ᱟ ᱨᱚᱦᱚᱭ ᱠᱚ ᱞᱮᱠᱟ ᱛᱮ ᱫᱚ᱾
ᱛᱟᱦᱟᱞᱮ ᱜᱚᱸᱜᱷᱟ ᱟᱨ ᱠᱟᱴᱠᱚᱢ ᱠᱚ ᱫᱚ ᱠᱚ ᱩᱰᱩᱠᱚᱜ ᱠᱟᱱᱟ ᱥᱮ ᱵᱟᱝ?
ᱮ ᱟᱢ ᱵᱟᱠᱩᱲᱟᱹ ᱠᱟᱱᱟ᱾
ᱦᱮᱸ
ᱚᱱᱠᱟ ᱞᱮᱠᱟ ᱫᱚ ᱚᱱᱠᱟ ᱞᱮᱠᱟ ᱫᱚ ᱵᱟᱭ ᱫᱟᱜ ᱠᱟᱫᱟ ᱥᱮ ᱰᱩᱜᱟᱹᱦᱟᱠᱩ ᱞᱮᱠᱟ᱾
ᱟᱪᱪᱷᱟ ᱟᱪᱪᱷᱟ ᱟᱨ ᱵᱮᱨᱩᱰᱟᱝ ᱠᱚ ᱫᱚ ᱜᱚᱢᱠᱮ
ᱵᱮᱨᱩᱰᱟᱝ ᱦᱚᱠᱚ ᱩᱰᱩᱭᱚᱜ ᱠᱟᱱ ᱜᱮᱭᱟ ᱠᱚ ᱜᱚᱢᱠᱮ᱾
ᱟᱪᱪᱷᱟ ᱵᱟᱨᱩᱰᱟᱝ ᱠᱚᱫᱚ ᱯᱮ ᱡᱚᱢ ᱠᱚᱣᱟ ᱥᱮ ᱵᱟᱝ ᱛᱟᱦᱚᱞᱮ?
ᱦᱮᱸ ᱡᱚᱢ ᱠᱚᱜᱮᱭᱟᱞᱮ ᱵᱟᱨᱩᱰᱟᱹᱱ ᱠᱚᱜᱮᱭᱟᱞᱮ, ᱟᱯᱮ ᱜᱮᱯᱮ ᱡᱚᱢ ᱠᱚᱣᱟ ᱥᱮ ᱵᱟᱝ?
ᱦᱮᱸ ᱟᱞᱥᱮᱱ ᱦᱚᱸ ᱯᱩᱨᱟᱹ ᱟᱵᱚ ᱥᱟᱱᱛᱟᱲ ᱫᱚ ᱡᱷᱚᱛᱚᱢ ᱵᱚᱱ ᱥᱟᱯᱷᱟ ᱫᱤ ᱠᱚᱣᱟ ᱦᱮᱸ ᱵᱟᱝ᱾ ᱟᱵᱚ ᱫᱚᱵᱚᱱ ᱦᱟᱡᱟᱣ ᱜᱚᱫ ᱠᱟᱠᱚᱣᱟᱭᱟ᱾ ᱡᱟᱢᱲᱳ ᱠᱷᱚᱱ ᱛᱚᱨᱦᱚᱫ ᱠᱷᱚᱱ ᱡᱷᱚᱛᱚᱢ ᱵᱚᱱ ᱦᱟᱨᱟᱜᱼᱟ
ᱦᱮᱸ ᱡᱷᱚᱛᱚ ᱦᱮᱸ ᱦᱮᱸ ᱦᱳᱭ ᱚᱱᱟ ᱠᱚᱫᱚ ᱵᱚᱱ ᱡᱚᱢ
ᱟᱫ
ᱥᱟᱱᱛᱟᱲ ᱠᱟᱱᱟ ᱵᱚᱱ ᱵᱟᱵᱚᱱ ᱡᱚᱢ ᱠᱚᱣᱟ ᱠᱤ
ᱦᱮᱸ ᱟᱫᱚ ᱟᱵᱚ ᱫᱚᱵᱚᱱ ᱠᱷᱟᱨᱟᱯ ᱜᱮᱭᱟ ᱵᱚᱱ ᱟᱵᱚ ᱫᱚ ᱩᱱᱠᱩ ᱪᱷᱟᱹᱛᱤᱠ ᱠᱚᱣᱟᱜ ᱢᱮᱸᱫ ᱨᱮ ᱫᱚ ᱟᱨ ᱚᱱᱟ ᱫᱚ ᱵᱟᱠ ᱠᱚ ᱧᱮᱞ ᱫᱟᱠᱚ ᱡᱮ ᱵᱟᱦᱟᱨ ᱫᱤᱥᱚᱢ ᱠᱚᱨᱮ ᱫᱚ ᱩᱱᱠᱩ ᱫᱚ ᱠᱮᱡᱤ ᱫᱚᱨ ᱛᱮᱠᱚ ᱟᱹᱠᱷᱨᱤᱧᱚᱜ ᱠᱟᱱᱟ ᱚᱱᱟ ᱫᱚ ᱩᱱᱠᱩ ᱫᱚ ᱵᱟᱠᱚ ᱧᱮᱞ ᱫᱟ ᱦᱮᱸ ᱵᱟᱝ ᱟᱨ ᱟᱵᱚ ᱫᱚ ᱟᱵᱚ ᱟᱵᱚ ᱫᱚ ᱥᱟᱵ ᱠᱟᱛᱮᱫ ᱵᱚᱱ ᱡᱚᱢᱮᱫ ᱠᱚᱣᱟ ᱟᱵᱚ ᱫᱚᱵᱚᱱ ᱠᱷᱟᱨᱟᱯ ᱜᱮᱭᱟ᱾
ᱦᱚᱸ ᱛᱟᱦᱚᱞᱮ ᱜᱚᱢᱠᱮ ᱪᱮᱫ ᱵᱮᱱ ᱪᱤᱠᱟᱹᱭᱮᱫᱟ?
ᱦᱚᱜ-ᱚᱭ ᱟᱹᱵᱤᱱ ᱞᱮᱠᱟ ᱟᱞᱤᱧ ᱦᱚᱸ ᱯᱟᱭᱟᱨ ᱵᱟᱭᱨᱮ ᱥᱮ ᱨᱮ ᱢᱮᱱᱟᱜ ᱞᱤᱧᱟ ᱳᱰᱳᱠ ᱠᱟᱱᱟᱞᱤᱧ ᱵᱟᱭᱨᱮ ᱥᱮᱫ ᱨᱮ ᱟᱹᱵᱤᱱ ᱞᱮᱠᱟ ᱜᱮ᱾
ᱛᱚᱵᱮ ᱟᱵᱤᱱ ᱫᱚ ᱪᱤᱫ ᱠᱚᱵᱤᱱ ᱠᱟᱢᱤ ᱵᱟᱲᱟᱭ ᱠᱟᱱᱟ?
ᱠᱟᱢᱤ ᱫᱚ ᱟᱵᱚᱣᱟᱜ ᱥᱟᱱᱛᱟᱲᱟᱜ ᱠᱟᱢᱤ ᱛᱚ ᱥᱮᱛᱟᱜ ᱟᱠᱟᱱ ᱥᱮ ᱴᱤᱯᱷᱤᱱ ᱫᱟᱠᱟ ᱥᱟᱵ ᱠᱟᱛᱮᱫ ᱵᱟᱡᱟᱨ ᱠᱟᱢᱤ ᱦᱮᱸ ᱵᱟᱝ᱾ ᱟᱨ ᱟᱵᱮ ᱠᱚ ᱟᱵᱤ ᱟᱵᱤᱱ ᱫᱚ
ᱟᱹᱞᱤᱧ ᱦᱚᱸ ᱚᱲᱟᱜ ᱠᱚᱨᱮᱜ ᱜᱮ ᱯᱟᱲᱦᱟᱣ ᱵᱟᱲᱟᱭᱟᱞᱤᱧ ᱚᱱᱟ ᱜᱮ᱾
ᱟᱪᱪᱷᱟ ᱟᱪᱪᱷᱟ ᱟᱪᱪᱷᱟ ᱟᱪᱪᱷᱟ ᱵᱷᱟᱹᱜᱮ ᱠᱟᱛᱷᱟ ᱠᱟᱱ ᱜᱮᱭᱟ᱾
ᱚᱱᱟ ᱠᱚ ᱦᱮᱸ ᱡᱚᱢ ᱵᱟᱲᱟ ᱠᱚᱫᱚ ᱦᱩᱭ ᱠᱟᱱ ᱜᱮᱭᱟ ᱾
ᱱᱚᱣᱟ ᱟᱵᱤᱱ ᱦᱚᱸᱜᱚ ᱱᱚᱣᱟᱴᱟᱜ ᱱᱚᱣᱟᱴᱟᱜ ᱤᱭᱟᱹ ᱦᱚᱸᱜᱚᱭ ᱱᱤᱛᱳᱜ ᱵᱚᱱ ᱯᱷᱳᱱ ᱛᱮᱵᱚᱱ ᱨᱚᱯᱚᱲᱚᱜ ᱠᱟᱱᱟ ᱵᱚᱱ ᱱᱚᱣᱟ ᱡᱮ ᱦᱚᱸᱜᱚᱱᱟᱴᱟᱜ ᱤᱭᱟᱹ ᱨᱮ ᱦᱮᱡ ᱠᱟᱛᱮᱫ ᱛᱤᱱᱟᱹᱜ ᱫᱤᱱ ᱵᱤᱱ ᱦᱳᱭᱳᱜ ᱠᱟᱱᱟ᱾
ᱵᱤᱥᱤ ᱫᱤᱱ ᱫᱚ ᱵᱟᱝ ᱱᱟᱣᱟ ᱧᱚᱜ ᱜᱮᱭᱟᱹᱞᱤᱧ᱾